ᱦᱮᱞᱳ᱾
ᱦᱮᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ᱾ ᱤᱧᱟᱹᱜ ᱨᱚᱲ ᱱᱟᱯᱟᱭ ᱜᱮ ᱥᱮᱴᱮᱨᱚᱜ ᱠᱟᱱᱟ ᱛᱚ ᱟᱢ ᱫᱷᱟᱹᱵᱤᱡ ᱥᱮ ᱪᱮᱞ ᱠᱟ ᱦᱟᱸᱜ᱾
ᱦᱮᱸ ᱱᱤᱛ ᱦᱟᱹᱵᱤᱡ ᱫᱚ ᱱᱚᱜᱼᱭ ᱱᱟᱯᱟᱭ ᱜᱮ ᱱᱚᱝᱠᱟ ᱜᱮ ᱡᱮᱢᱚᱱ ᱢᱩᱪᱟᱹᱫ ᱫᱷᱟᱨᱤᱡ ᱟᱡᱚᱢ ᱞᱮᱱᱠᱷᱟᱱ ᱜᱮ ᱢᱚᱡ ᱦᱩᱭᱩᱜᱼᱟ᱾
ᱚᱠᱟ ᱞᱮᱠᱟ ᱟᱨ ᱛᱚᱵᱮ ᱪᱮᱞ ᱠᱟ ᱱᱟᱯᱟᱭ ᱵᱟᱲᱟ ᱜᱮᱭᱟ ᱯᱮ ᱦᱟᱸᱜ?
ᱦᱮᱸ ᱟᱞᱮ ᱫᱚ ᱱᱤᱛ ᱦᱟᱹᱵᱤᱡ ᱫᱚ ᱱᱚᱜᱼᱚᱭ ᱱᱟᱯᱟᱭ ᱜᱮ ᱟᱯᱮᱜ ᱜᱮ ᱪᱮᱞ ᱞᱮᱠᱟ
ᱦᱩᱸ ᱦᱩᱸ ᱟᱞᱮ ᱦᱚᱸ ᱱᱟᱯᱟᱭ ᱵᱟᱲᱟ ᱜᱮᱭᱟᱞᱮ ᱡᱚᱛᱚ ᱠᱚᱜᱮ᱾ ᱟᱨ ᱛᱚᱵᱮ ᱪᱮ ᱠᱚ ᱪᱤᱠᱟᱹ ᱵᱟᱲᱟᱟᱭ ᱦᱩᱭᱩᱜ ᱠᱟᱱᱟ ᱮᱱᱛᱮ ᱱᱤᱛᱚᱜ ᱧᱤᱫᱟᱹ ᱨᱮᱫᱚ᱾ ᱡᱟᱹᱯᱤᱫ ᱵᱟᱲᱟ ᱥᱮ ᱪᱮᱞ ᱠᱟ?
ᱦᱮᱸ ᱱᱤᱛᱚᱜ ᱫᱚ ᱱᱚᱜᱚᱭ ᱪᱮᱫ ᱜᱮ ᱵᱟᱝ ᱪᱮᱤᱠᱟ ᱦᱩᱭᱩᱜ ᱠᱟᱱᱟ ᱱᱚᱜᱼᱚᱭ ᱱᱤᱛᱚᱜ ᱜᱤᱛᱤᱡ ᱵᱟᱲᱟ ᱦᱩᱭ ᱠᱟᱱᱟ᱾ ᱟᱨ ᱛᱚᱵᱮ ᱟᱯᱮᱥ ᱦᱮᱸ ᱟᱯᱮᱥᱮᱫ ᱛᱚᱵᱮ ᱪᱮᱞ ᱠᱟ ᱫᱟᱜ ᱡᱟᱹᱲᱤ ᱠᱚ ᱫᱟᱜ ᱵᱟᱲᱟᱭᱮ ᱠᱟᱱᱟᱭ ᱥᱮ ᱵᱟᱝ?
ᱦᱮᱸ ᱦᱚᱞᱟᱜᱮ ᱟᱞᱮᱥᱮ ᱫᱚ ᱟᱹᱰᱤ ᱠᱟᱡᱟᱠ ᱫᱟᱜ ᱵᱟᱲᱟ ᱠᱮᱫᱟ᱾ ᱟᱨ ᱛᱮᱦᱤᱧ ᱦᱚᱸ ᱨᱤᱢᱤᱞ ᱟᱠᱟᱫ ᱛᱟᱦᱮᱱᱟ ᱟᱹᱰᱤ ᱡᱟᱹᱥᱛᱤ ᱜᱮ ᱟᱫᱚ ᱛᱮᱦᱤᱧ ᱫᱚ ᱦᱟᱸᱜ᱾ ᱢᱤᱫ ᱵᱟᱨ ᱴᱟᱯ ᱴᱤᱯ ᱚᱱᱠᱟᱭ ᱫᱟᱜ ᱵᱟᱲᱟ ᱠᱮᱫᱟ ᱟᱫᱚ ᱦᱚᱞᱟ ᱫᱟᱜ ᱨᱮᱱᱟᱜ ᱜᱮ᱾ ᱴᱚᱸᱢᱵᱟ ᱵᱟᱲᱟᱣ ᱟᱠᱟᱱᱟ ᱠᱷᱮᱛ ᱠᱚᱨᱮ ᱯᱮᱨᱮᱡ ᱵᱟᱲᱟᱣ ᱟᱠᱟᱱᱟ ᱦᱟᱜ ᱟᱫᱚ᱾ ᱟᱯᱮᱥᱮᱡ ᱜᱮ ᱪᱮᱞ ᱠᱟ ᱫᱟᱜ ᱵᱟᱲᱟ ᱠᱮᱫᱟ ᱥᱮ ᱵᱟᱝ ᱦᱟᱜ?
ᱫᱟᱜ ᱮᱢ ᱧᱮᱞ ᱞᱮᱠᱷᱟᱭ ᱫᱚ ᱟᱞᱮ ᱥᱮᱦᱚᱭ ᱫᱟᱜ ᱜᱮᱫᱟ ᱟᱹᱰᱤ ᱨᱟᱸᱜᱟᱣ ᱜᱮ ᱟᱨ᱾ ᱫᱟᱜ ᱡᱚᱠᱷᱚᱱ ᱟᱞᱮᱥᱮᱫ ᱫᱚ ᱟᱹᱰᱤ ᱡᱟᱹᱥᱛᱤ ᱫᱟᱜᱟ ᱛᱚ ᱟᱞᱮᱥᱮᱫ ᱨᱮᱱ ᱜᱤᱫᱽᱨᱟᱹ ᱠᱚᱫᱚ ᱟᱹᱰᱤ ᱨᱟᱹᱥᱠᱟᱹ ᱜᱮ ᱜᱟᱰᱟ ᱟᱲᱮ ᱨᱮ᱾ ᱠᱟᱹᱞ ᱦᱟᱹᱠᱩ ᱠᱩᱠᱩ ᱟᱹᱰᱤ ᱡᱟᱹᱥᱛᱤ ᱠᱚ ᱧᱟᱢᱚᱜᱼᱟ᱾ ᱛᱚ ᱟᱢ ᱪᱟᱞᱟᱣ ᱠᱟᱛᱮ ᱦᱟᱠᱩᱢ ᱜᱚᱡ ᱫᱟᱲᱮᱣᱟᱭᱟ ᱟᱨ᱾ ᱮᱱᱛᱮ ᱩᱛᱩ ᱞᱟᱹᱜᱤᱫ ᱡᱟᱭᱜᱮ ᱦᱩᱭᱩᱜᱼᱟ ᱢᱤᱫᱵᱟᱨ ᱠᱟᱨᱟᱦᱤ ᱛᱚ ᱟᱹᱰᱤ ᱨᱟᱹᱥᱠᱟᱹ ᱵᱩᱡᱷᱟᱹᱜᱼᱟ ᱡᱚᱢ ᱵᱟᱲᱟ ᱞᱮᱠᱷᱟᱭ ᱫᱚᱢ᱾ ᱟᱯᱮ ᱥᱮᱡ ᱪᱮᱞᱠᱟ ᱫᱟᱜ ᱞᱮᱠᱷᱟᱭᱼᱮ ᱜᱤᱫᱽᱨᱟᱹ ᱠᱚ ᱪᱮ ᱠᱚ ᱪᱤᱠᱟᱭᱟ ᱦᱟᱹᱠᱩ ᱜᱚᱭ ᱠᱚ ᱪᱟᱞᱟᱜᱼᱟ ᱵᱟ ᱥᱮ ᱵᱟᱝ?
ᱮᱠᱟᱞ ᱞᱮᱠᱟᱱ ᱦᱮᱸ ᱚᱱᱮᱢ ᱫᱤᱥᱟᱹ ᱦᱚᱪᱚ ᱠᱤᱫᱤᱧ ᱦᱟᱸᱜ ᱚᱱᱟ ᱦᱟᱹᱠᱩ᱾ ᱦᱮᱸ ᱱᱤᱭᱟᱹ ᱫᱚᱢ ᱫᱚ ᱦᱟᱸᱜ ᱤᱧ ᱵᱟᱹᱧ ᱛᱟᱸᱠ ᱫᱟᱲᱮᱭᱟᱠᱚᱣᱟ ᱦᱟᱹᱠᱩ ᱠᱚᱫᱚ ᱮᱱ ᱛᱮ ᱱᱤᱛᱚᱜ ᱫᱚ ᱵᱟᱡᱟᱨ ᱥᱮᱫ ᱨᱮ ᱢᱤᱱᱟᱹᱧ ᱦᱟᱜ ᱢᱟᱱᱮ ᱱᱚᱝᱠᱟ ᱨᱮᱨᱴ ᱨᱮ᱾ ᱛᱟᱦᱮᱱ ᱦᱩᱭᱩᱜ ᱠᱟᱱᱟ ᱟᱨ ᱚᱲᱟᱜ ᱥᱮᱫᱚ ᱡᱚᱠᱷᱚᱱ ᱱᱚᱝᱠᱟ ᱫᱟᱜᱟ᱾ ᱚᱠᱟ ᱦᱤᱞᱳᱜ ᱫᱟᱜ ᱠᱮᱫᱟ ᱛᱚᱵᱮ ᱟᱹᱰᱤᱨᱮ ᱥᱮᱛᱟᱜ ᱨᱮ ᱱᱚᱝᱠᱟ ᱵᱮᱨᱮᱫ ᱦᱩᱭᱩᱜ ᱠᱟᱱ ᱛᱟᱦᱮᱱᱟ᱾ ᱟᱨ ᱵᱮᱨᱮᱫ ᱠᱟᱛᱮ ᱱᱚᱣᱟ ᱥᱟᱭᱨᱟ ᱠᱚ ᱤᱫᱤ ᱛᱟᱢ ᱥᱮ ᱱᱮᱛᱟᱨ ᱢᱟ ᱛᱚ ᱢᱚᱥᱟᱨᱤ ᱠᱚ ᱢᱮᱱᱟᱜᱼᱟ ᱢᱚᱥᱟᱨᱤ᱾ ᱤᱭᱟᱹ ᱵᱟᱞᱟ ᱚᱱᱟ ᱥᱤᱱᱛᱷᱮᱴᱤᱠ ᱢᱚᱥᱟᱨᱤ ᱢᱮᱱ ᱫᱟᱲᱮᱭᱟᱜᱼᱟ ᱚᱱᱟ ᱤᱫᱤ ᱠᱟᱛᱮ᱾ ᱱᱚᱝᱠᱟ ᱞᱮ ᱚᱰᱟᱣᱟ ᱟᱨ ᱠᱟᱡᱟᱠ ᱱᱚᱝᱠᱟ ᱦᱟᱹᱠᱩ ᱠᱚ ᱥᱟᱵᱚᱜ ᱠᱟᱱ ᱛᱟᱦᱮᱱᱟ᱾ ᱟᱨ ᱟᱹᱰᱤ ᱨᱟᱹᱥᱠᱟᱹ ᱵᱩᱡᱷᱟᱹᱜᱼᱟ ᱦᱟᱹᱠᱩ ᱜᱚᱡ ᱠᱚ ᱥᱮ ᱱᱚᱝᱠᱟᱱ᱾ ᱛᱚ ᱟᱯᱮ ᱥᱮᱡ ᱪᱮᱞ ᱠᱟ ᱱᱚᱝᱠᱟ ᱦᱟᱹᱠᱩ ᱜᱚᱡ ᱯᱮ ᱪᱟᱞᱟᱜ ᱠᱮᱭᱟ ᱦᱟᱸᱜ?
ᱦᱮᱸ ᱟᱞᱮ ᱥᱮᱡ ᱫᱚ ᱦᱟᱜ ᱱᱚᱜᱼᱚᱭ ᱱᱤᱛᱚᱜ ᱫᱟᱜ ᱵᱟᱲᱟ ᱠᱮᱫᱟ ᱟᱨ ᱡᱚᱠᱷᱚᱱ ᱟᱹᱰᱤ ᱡᱟᱹᱥᱛᱤ ᱰᱩᱵᱟᱹᱭᱟ᱾ ᱛᱳ ᱦᱟᱹᱠᱩ ᱠᱚ ᱨᱟᱠᱟᱵᱟ ᱜᱟᱰᱟ ᱠᱚᱨᱮ ᱠᱷᱚᱭ ᱚᱠᱟ ᱠᱚᱨᱮ ᱠᱚ ᱛᱟᱦᱮᱱᱟ ᱰᱟᱵᱷᱟᱦᱟᱜ ᱰᱚᱵᱷᱟᱜ ᱠᱚᱨᱮ᱾ ᱛᱚ ᱚᱱᱟ ᱚᱠᱟᱴᱷᱮᱡ ᱫᱟᱜ᱾ ᱧᱩᱨᱩᱜᱼᱟ ᱚᱸᱰᱮ ᱠᱚ ᱤᱭᱟᱹ ᱦᱤᱡᱩᱜ ᱟᱠᱚ ᱟᱨ ᱡᱚᱠᱷᱚᱱ ᱚᱱᱟ ᱤᱭᱟᱹ ᱠᱚ ᱛᱟᱦᱮᱱ ᱛᱟᱢᱟ ᱡᱷᱟᱹᱞᱤ᱾ ᱠᱩ ᱥᱮ ᱢᱮᱱ ᱠᱮᱭᱟ ᱚᱱᱟ᱾ ᱟᱨ ᱱᱮᱛᱟᱨ ᱫᱚ ᱦᱟ ᱚᱱᱟ ᱤᱭᱟᱹ ᱠᱚ ᱤᱭᱟᱹᱜ ᱠᱟᱱᱟ ᱚᱱᱟ ᱩᱰᱩ ᱠᱤᱨᱤᱧ ᱵᱟᱞᱟᱜᱮ᱾ ᱟᱸ ᱪᱟᱞᱟᱣ ᱠᱟᱛᱮ ᱚᱱᱟᱨᱮ ᱢᱚᱡ ᱢ ᱤᱭᱟᱹ ᱞᱮᱠᱚ ᱠᱷᱟᱱ ᱫᱚ ᱟᱹᱰᱤ ᱟᱭᱢᱟ ᱰᱷᱮᱨ ᱦᱟᱹᱠᱩᱢ ᱥᱟᱵᱮᱭᱟ ᱟᱨᱮᱢ ᱩᱫᱩ ᱫᱟᱲᱮᱭᱟᱭᱟ ᱛᱚ ᱡᱚᱠᱷᱚᱱ ᱜᱮ ᱦᱟᱸᱜ ᱟᱹᱰᱤ ᱡᱟᱹᱥᱛᱤ ᱰᱩᱵᱟᱹᱭᱟ ᱛᱚ ᱟᱞᱮ ᱫᱚ ᱚᱱᱠᱟᱞᱮ ᱤᱫᱤᱭᱟ ᱚᱱᱟ ᱟᱨ ᱚᱸᱰᱮᱞᱮ ᱥᱟᱵ ᱠᱚᱣᱟ ᱦᱟᱹᱠᱩ ᱟᱨᱞᱮ ᱟᱹᱜᱩ ᱠᱚᱣᱟ ᱟᱨ ᱱᱮᱛᱟᱨ ᱫᱤᱱ ᱫᱚ ᱚᱱᱠᱟ ᱫᱚ ᱦᱟᱱᱟ ᱫᱤᱱ ᱫᱚ ᱦᱟᱸᱜ ᱥᱟᱭᱨᱟ ᱠᱚᱛᱮ ᱦᱟᱸᱜ ᱟᱫᱚ ᱟᱯᱮ ᱥᱮᱫ ᱪᱮᱫ ᱞᱮᱠᱟ ᱛᱚ ᱦᱩᱲᱩ ᱠᱚ ᱡᱚᱠᱷᱚᱱ ᱠᱚ ᱤᱭᱟᱹ ᱪᱟᱵᱟᱭᱟ ᱨᱚᱦᱚᱭ ᱪᱟᱵᱟᱭᱟᱠᱚ ᱛᱚ ᱚᱸᱰᱮ ᱫᱚ ᱦᱟᱸᱜ ᱥᱟᱭᱨᱟ ᱛᱮᱞᱮ ᱜᱚᱡ ᱠᱚᱣᱟ ᱦᱟᱹᱠᱩ ᱛᱚ ᱟᱯᱮᱥᱮᱫ ᱪᱮᱫ ᱞᱮᱠᱟ ᱠᱚ ᱜᱚᱡ ᱵᱟᱲᱟ ᱠᱚᱣᱟ ᱚᱱᱟ ᱵᱟᱨᱮᱛᱮ ᱞᱟᱹᱭᱢᱮ ᱠᱟᱹᱴᱤᱡ ᱢᱟᱨᱟᱝ
ᱦᱮᱸ ᱚᱠᱟᱢ ᱞᱟᱹᱭ ᱠᱮᱫ ᱥᱟᱭᱨᱟ ᱠᱚ ᱱᱮᱛᱟᱨ ᱫᱚ ᱦᱟᱸᱜ ᱥᱟᱭᱨᱟ ᱠᱚᱦᱚᱸ ᱯᱟᱥᱮᱡ ᱟᱹᱰᱤ ᱠᱚᱢ ᱠᱚ ᱵᱮᱱᱟᱣ ᱮᱫᱟ ᱟᱨ ᱤᱧ ᱡᱚᱠᱷᱚᱱ ᱠᱟᱹᱴᱤᱡ ᱜᱤᱧ ᱛᱟᱦᱮᱸ ᱠᱟᱱᱟ ᱩᱱ ᱡᱚᱠᱷᱟᱡ ᱫᱚ ᱟᱭᱢᱟ ᱞᱮᱠᱟᱱ ᱥᱟᱭᱨᱟᱢ ᱧᱮᱞ ᱫᱟᱲᱮ ᱠᱮᱭᱟ ᱢᱟᱫ ᱨᱮᱱᱟᱜ ᱥᱟᱭᱨᱟ ᱠᱚ ᱵᱮᱱᱟᱣᱟ ᱛᱚ ᱚᱠᱚᱭ ᱫᱚ ᱥᱟᱹᱣᱲᱤ ᱜᱷᱟᱸᱥ ᱨᱮᱱᱟᱜ ᱥᱟᱭᱨᱟ ᱛᱚᱵᱮ ᱚᱠᱚᱭ ᱫᱚ ᱡᱟᱦᱟᱱᱟᱜ ᱥᱟᱸᱜᱟᱫ ᱨᱮᱱᱟᱜ ᱥᱟᱭᱨᱟ ᱦᱚᱸᱠᱚ ᱵᱮᱱᱟᱣᱟ ᱛᱚ ᱟᱭᱢᱟ ᱞᱮᱠᱟᱱ ᱱᱚᱝᱠᱟᱱ ᱡᱤᱱᱤᱥ ᱛᱟᱦᱮᱱ ᱠᱟᱱᱟ ᱚᱠᱟ ᱛᱮᱫᱚ ᱦᱟᱹᱠᱩ ᱠᱚᱢ ᱥᱟᱵ ᱫᱟᱲᱮᱭᱟ ᱠᱚᱣᱟ ᱥᱮ ᱦᱟᱹᱠᱩ ᱠᱚᱢ ᱜᱚᱡ ᱫᱟᱲᱮᱭᱟ ᱠᱚᱣᱟ ᱟᱨ ᱱᱮᱸᱛᱟᱨ ᱛᱚᱢ ᱧᱮᱞ ᱞᱮᱠᱷᱟᱡ ᱱᱚᱣᱟ ᱠᱚ ᱡᱤᱱᱤᱥ ᱮᱢᱟᱱ ᱠᱚᱫᱚ ᱦᱟᱸᱜ ᱯᱟᱥᱮᱡ ᱟᱸᱫ ᱤᱫᱤᱜ ᱠᱟᱱᱟ ᱟᱹᱰᱤ ᱠᱚᱢ ᱮᱢ ᱧᱮᱞᱟ ᱥᱮ ᱱᱟ ᱠᱮ ᱵᱟᱨᱟᱵᱚᱨ ᱵᱚᱞᱮᱢ ᱧᱮᱞ-ᱟ᱾ ᱟᱹᱰᱤ ᱠᱚᱢ ᱠᱚ ᱵᱮᱱᱟᱣ ᱮᱫᱟ ᱟᱨ ᱵᱮᱱᱟᱣ ᱯᱟᱥᱮᱡ ᱵᱟᱠᱚ ᱵᱟᱲᱟᱭᱟ ᱱᱮᱛᱟᱨ ᱠᱩ ᱱᱮᱛᱟᱨ ᱠᱚ ᱡᱩᱣᱟᱹᱱ ᱠᱚᱲᱟ ᱠᱚᱫᱚ ᱦᱟᱸᱜ, ᱟᱫᱚ ᱟᱯᱮᱥᱮᱫ ᱪᱮᱫ ᱞᱮᱠᱟ ᱱᱚᱣᱟ ᱥᱟᱭᱨᱟ ᱠᱚᱠᱚ ᱵᱮᱱᱟᱣ ᱮᱫ ᱠᱟᱱ ᱜᱮᱭᱟ ᱥᱮ ᱱᱚᱝᱠᱟᱱ ᱥᱤᱱᱛᱷᱮᱴᱤᱠ ᱡᱤᱱᱤᱥ ᱚᱠᱟ ᱫᱚ ᱵᱟᱡᱟᱨ ᱠᱷᱚᱡ ᱧᱟᱢᱚᱜ ᱠᱟᱱᱟ ᱚᱱᱟ ᱠᱚᱯᱮ ᱵᱮᱣᱦᱟᱨ ᱫᱟ ᱦᱟᱸᱜ
ᱦᱮᱸ ᱱᱤᱛ ᱦᱟᱹᱵᱤᱡ ᱡᱚᱠᱷᱚᱱ ᱮᱢ ᱧᱮᱞᱟ ᱛᱚ ᱟᱞᱮᱭᱟᱜ ᱫᱚ ᱟᱹᱰᱤ ᱡᱟᱹᱥᱛᱤ ᱥᱟᱭᱨᱟ ᱢᱮᱱᱟᱜᱼᱟ ᱢᱮᱱ ᱠᱮᱭᱟᱢ ᱤᱧ ᱵᱷᱟᱭ ᱠᱟᱹᱴᱤᱡ ᱢᱮᱱᱟᱭᱟ ᱩᱱᱤ ᱫᱚ ᱟᱹᱰᱤ ᱡᱟᱹᱥᱛᱤ ᱦᱟᱹᱠᱩ ᱜᱚᱡ ᱮ ᱡᱩᱠᱟᱹᱞᱚᱜ ᱜᱮᱭᱟ ᱟᱨ ᱟᱞᱮ ᱥᱮᱫ ᱫᱚ ᱦᱟᱸᱜ ᱟᱹᱰᱤ ᱡᱟᱹᱥᱛᱤ ᱰᱩᱵᱟᱹ ᱞᱮᱠᱷᱟ ᱫᱚ ᱟᱹᱰᱤ ᱠᱟᱡᱟᱠ ᱦᱟᱹᱠᱩ ᱠᱚ ᱡᱷᱟᱹᱞᱤᱜᱼᱟ, ᱛᱚ ᱚᱱᱟ ᱜᱮ ᱠᱷᱟᱱ ᱛᱮ ᱟᱹᱰᱤ ᱡᱟᱹᱥᱛᱤ ᱛᱮᱜᱮ ᱚᱱᱟ ᱥᱟᱭᱨᱟ ᱠᱚ ᱡᱩᱛ ᱠᱟᱫᱟ ᱱᱤᱛᱟᱨ ᱟᱭᱢᱟ ᱰᱷᱮᱨ ᱢᱮᱱᱟᱜ ᱛᱟᱞᱮᱭᱟ ᱟᱨ ᱟᱫᱚᱢ ᱠᱩᱫᱚ ᱟᱹᱰᱤ ᱡᱟᱹᱥᱛᱤ ᱠᱚ ᱠᱚ ᱤᱫᱤ ᱠᱮᱫᱟ ᱮᱴᱟᱜ ᱦᱚᱲ ᱠᱚ ᱤᱫᱤ ᱛᱟᱞᱮᱭᱟ ᱠᱩᱢᱲᱩᱢ ᱢᱮᱱ ᱠᱮᱭᱟ ᱥᱮ ᱪᱮᱫ ᱮᱢ ᱢᱮᱱ ᱠᱮᱭᱟ ᱛᱚ ᱧᱤᱫᱟᱹ ᱡᱚᱠᱷᱚᱱ ᱮᱢ ᱚᱰᱟᱣ ᱦᱚᱴᱚᱠᱟᱜᱼᱟ ᱛᱚ ᱮᱴᱟᱜ ᱠᱚ ᱦᱟᱞᱟᱝ ᱤᱫᱤᱭᱟ ᱢᱮᱱᱠᱮᱭᱟᱢ ᱦᱟᱹᱠᱩ ᱠᱚ ᱥᱩᱫᱷᱟ ᱠᱚ ᱤᱫᱤ ᱛᱚᱨᱟ ᱠᱚᱣᱟ, ᱛᱚ, ᱚᱱᱮ ᱚᱱᱟᱛᱮ ᱟᱹᱲᱤᱥ ᱵᱟᱲᱟᱜ ᱜᱮᱭᱟ ᱵᱚᱞᱮ ᱚᱠᱚᱭ ᱪᱚᱭ ᱡᱮ ᱢᱟᱱᱮ ᱤᱭᱟᱹ ᱵᱟᱲᱟᱭ ᱟᱨᱦᱚᱸ ᱱᱤᱛ ᱦᱚᱸ ᱡᱩᱫᱤᱢ ᱧᱮᱞ ᱞᱮᱠᱷᱟᱡ ᱟᱭᱢᱟ ᱰᱷᱮᱨ ᱚᱱᱠᱟᱱᱟᱜ ᱥᱟᱭᱨᱟ ᱥᱮ ᱮᱢ ᱢᱮᱱ ᱠᱮᱭᱟ ᱚᱱᱟ ᱟᱻ ᱚᱱᱟ ᱢᱟᱫ ᱨᱮᱭᱟᱜ ᱜᱮ ᱟᱹᱰᱤ ᱢᱚᱸᱡᱽ ᱜᱳᱞ ᱜᱮ ᱛᱟᱸᱦᱮᱱᱟ ᱚᱱᱟ ᱠᱚ ᱡᱩᱛ ᱵᱟᱲᱟ ᱟᱠᱟᱜᱼᱟ ᱾ ᱛᱚ, ᱚᱱᱟ ᱛᱮᱜᱮ ᱢᱚᱸᱡᱽ ᱜᱮᱼᱼ ᱦᱟᱹᱠᱩ ᱠᱚ ᱡᱷᱟᱹᱞᱤ ᱦᱩᱭᱩᱜ ᱠᱟᱱᱟ᱾ ᱛᱚ, ᱟᱯᱮ ᱥᱮᱫ ᱪᱮᱫ ᱠᱚᱛᱮ ᱦᱟᱹᱠᱩ ᱯᱮ ᱡᱷᱟᱹᱞᱤ ᱵᱟᱲᱟ ᱠᱚ ᱜᱮᱭᱟ?
ᱦᱩᱸ ᱦᱩᱸ, ᱦᱮᱸ ᱚᱱᱟᱧ ᱢᱮᱱᱠᱮᱫ ᱞᱮᱠᱟᱜᱮ ᱞᱟᱦᱟ ᱛᱮᱫᱚ ᱡᱟᱹᱥᱛᱤ ᱱᱚᱣᱟ ᱥᱟᱭᱨᱟ ᱮᱢᱟᱱᱼᱼ ᱛᱮᱜᱮ ᱠᱚ ᱡᱷᱟᱹᱞᱤᱭᱮᱫ ᱠᱚ ᱛᱟᱸᱦᱮᱱᱟ, ᱟᱨ ᱱᱮᱛᱟᱨ ᱫᱚ ᱡᱟᱹᱥᱛᱤᱢ ᱢᱮᱱ ᱫᱟᱲᱮᱭᱟᱜᱼᱟ ᱡᱷᱚᱛᱚ ᱦᱚᱲ ᱴᱷᱮᱱ ᱠᱤ ᱢᱚᱥᱟᱨᱤ ᱠᱚ ᱛᱟᱸᱦᱮᱱ ᱠᱟᱱᱟ ᱥᱮ ᱚᱱᱟ ᱚᱠᱟ ᱵᱟᱡᱟᱨ ᱠᱷᱚᱱ ᱧᱟᱢᱚᱜ ᱠᱟᱱ ᱡᱷᱟᱹᱞᱤᱼᱼ ᱥᱤᱠᱬᱤᱡ ᱡᱷᱟᱹᱞᱤ ᱚᱱᱟ ᱛᱮᱜᱮ ᱦᱟᱸᱜ ᱠᱚ ᱡᱷᱟᱹᱞᱤᱭᱮᱫ ᱠᱚᱣᱟ, ᱛᱚᱵᱮ ᱟᱨ ᱱᱮᱛᱟᱨ ᱫᱚ ᱡᱷᱟᱹᱞᱤ ᱢᱚᱛᱚᱡ ᱠᱤᱪᱨᱤᱡ ᱥᱮ ᱚᱱᱟ ᱥᱤᱠᱬᱤᱡ ᱡᱷᱟᱹᱞᱤ ᱢᱚᱛᱚᱡ ᱫᱚ ᱦᱟᱸᱜ ᱵᱟᱝ ᱱᱚᱝᱠᱟᱱ ᱵᱟᱡᱟᱨ ᱠᱷᱚᱱ ᱦᱚᱸ ᱦᱟᱹᱠᱩ ᱡᱷᱟᱹᱞᱤ ᱦᱚᱸ ᱧᱟᱢᱚᱜ ᱠᱟᱱᱟ ᱟᱹᱰᱤ ᱱᱟᱯᱟᱭ ᱱᱟᱯᱟᱭ᱾ ᱟᱫᱚ ᱚᱱᱠᱟ ᱜᱮ ᱢᱤᱫᱴᱮᱱ ᱱᱚᱝᱠᱟ ᱟᱞᱮ ᱟᱹᱛᱩ ᱨᱮᱱᱟᱜ ᱠᱞᱟᱵᱽ ᱠᱷᱚᱡ ᱞᱮ ᱠᱤᱨᱤᱧ ᱟᱠᱟᱫᱟ ᱦᱟᱸᱜ ᱚᱱᱟ ᱫᱚ ᱟᱹᱰᱤ ᱢᱟᱨᱟᱝ-ᱟ ᱚᱱᱟ ᱫᱚ ᱜᱟᱹᱰᱭᱟᱹ ᱠᱚᱨᱮᱢ ᱥᱟᱵ ᱦᱟᱹᱠᱩᱢ ᱥᱟᱵ ᱠᱚ ᱠᱷᱟᱡ ᱫᱚ ᱟᱹᱰᱤ ᱱᱟᱯᱟᱭ ᱡᱩᱛᱩᱜᱼᱟ, ᱮᱱᱛᱮ ᱟᱹᱰᱤ ᱡᱤᱞᱤᱧ ᱢᱮᱱ ᱫᱟᱲᱮᱭᱟᱜ ᱟᱢ ᱚᱱᱠᱟ ᱯᱚᱸᱫᱽᱨᱚ ᱯᱷᱤᱴ ᱵᱤᱥ ᱯᱷᱤᱴ ᱜᱟᱱ ᱤᱱᱟᱹᱜ ᱡᱤᱞᱤᱧ ᱢᱚᱛᱞᱚᱵᱽ ᱚᱱᱠᱟ ᱢᱚᱥᱟᱨᱤ ᱢᱮᱱᱟᱜᱼᱟ ᱢᱚᱥᱟᱨᱤ ᱥᱮ ᱡᱷᱟᱹᱞᱤ ᱚᱱᱠᱟᱱ ᱛᱚ ᱟᱯᱮᱥᱮᱫ ᱚᱱᱠᱟ ᱡᱤᱱᱤᱥ ᱯᱮ ᱠᱤᱨᱤᱧ ᱵᱟᱲᱟ ᱟᱠᱟᱫᱟ ᱱᱚᱝᱠᱟ ᱦᱟᱹᱠᱩ ᱜᱚᱡ ᱞᱟᱹᱜᱤᱫ?
ᱦᱮᱸ, ᱡᱤᱱᱤᱥ ᱠᱚ ᱠᱤᱨᱤᱧ ᱵᱟᱲᱟ ᱟᱠᱟᱱ ᱜᱮᱭᱟ ᱟᱫᱚ ᱟᱞᱮ ᱟᱛᱹᱩ ᱨᱮᱫᱚ ᱢᱤᱫᱴᱮᱱ ᱧᱮᱞᱠᱷᱟᱱ ᱟᱹᱰᱤ ᱞᱟᱹᱴᱩ ᱜᱟᱹᱰᱭᱟ ᱢᱮᱱᱟᱜᱼᱟ, ᱚᱠᱟ ᱫᱚᱢ ᱢᱮᱱ ᱠᱮᱭᱟ ᱡᱚᱛᱚ ᱟᱛᱳ ᱴᱚᱞᱟ ᱨᱮᱭᱟᱜ ᱜᱟᱹᱰᱭᱟ ᱠᱟᱱᱟ ᱡᱚᱛᱚ ᱦᱚᱲᱟᱜ᱾ ᱛᱚ, ᱚᱱᱟ ᱜᱟᱹᱰᱭᱟᱹ ᱨᱮ ᱞᱟᱹᱜᱤᱫ ᱛᱮ ᱟᱞᱮ ᱫᱚ ᱢᱮᱱ ᱠᱮᱭᱟᱢ ᱟᱹᱰᱤ ᱠᱷᱟᱺᱲᱤ ᱦᱚᱸ ᱠᱷᱟᱺᱲᱤ ᱜᱮᱭᱟ ᱢᱮᱱ ᱠᱮᱭᱟᱢ ᱯᱟᱥᱮᱡ ᱤᱧᱦᱚᱸ ᱱᱮᱛᱟᱨ ᱫᱚᱢ ᱵᱚᱞᱚ ᱞᱮᱱᱠᱷᱟᱱ ᱚᱛ ᱫᱚ ᱵᱟᱢ ᱛᱤᱭᱳᱜᱟ ᱤᱱᱟᱹᱜ ᱠᱷᱟᱺᱲᱤ ᱜᱮᱭᱟ᱾ ᱟᱨ ᱜᱟᱹᱰᱭᱟᱹ ᱠᱟᱱ ᱜᱮᱭᱟ ᱚᱱᱟ ᱫᱚ, ᱟᱫᱚ ᱚᱱᱟ ᱫᱚ ᱟᱹᱰᱤ ᱞᱟᱹᱴᱩ ᱞᱟᱹᱴᱩ ᱦᱟᱠᱳ ᱞᱮ ᱟᱲᱟᱜ ᱵᱟᱲᱟ ᱠᱚᱣᱟ ᱟᱨ ᱚᱸᱰᱮ ᱫᱚ ᱦᱟᱸᱜ ᱚᱱᱟ ᱫᱚ ᱡᱚᱠᱷᱚᱱ ᱞᱮ ᱨᱟᱠᱟᱵ ᱠᱚᱣᱟ ᱢᱮᱱᱠᱷᱟᱱ ᱦᱟᱹᱠᱩ ᱞᱮ ᱜᱚᱡ ᱠᱚᱣᱟ, ᱛᱚ ᱟᱞᱮ ᱫᱚ ᱦᱟᱸᱜ ᱦᱟᱹᱠᱩ ᱠᱟᱴᱠᱚᱢ ᱦᱤᱞᱳᱜ ᱠᱚᱫᱚ ᱥᱚᱦᱨᱟᱭ ᱠᱚ ᱢᱮᱛᱟᱜᱼᱟ, ᱦᱟᱨᱮᱠ ᱵᱚᱪᱷᱚᱨ ᱚᱱᱟ ᱫᱚ ᱦᱟᱹᱠᱩ ᱠᱟᱴᱠᱚᱢ ᱦᱤᱞᱳᱜ ᱞᱮ ᱜᱚᱡ ᱠᱚᱣᱟ᱾ ᱚᱸᱰᱮ ᱫᱚ ᱟᱲᱟᱜ ᱥᱤᱥᱴᱮᱢ ᱫᱚ ᱵᱟᱹᱱᱩᱜ ᱛᱟᱞᱮᱭᱟ ᱚᱸᱰᱮ ᱫᱚ ᱚᱸᱰᱮ ᱦᱟᱹᱠᱩ ᱠᱚ ᱛᱟᱦᱮᱱ ᱜᱮᱭᱟ ᱢᱤᱫ ᱫᱷᱟᱣ ᱞᱮ ᱟᱲᱟᱜ ᱞᱮᱜ ᱠᱚᱣᱟ ᱮᱦᱚᱵ ᱨᱮ ᱟᱫᱚ ᱩᱱᱠᱩ ᱠᱚ ᱞᱟᱹᱴᱩ ᱡᱟᱣᱨᱟᱜ ᱠᱟᱱᱟ ᱦᱚᱯᱚᱱᱚᱜ ᱠᱟᱱᱟ ᱠᱚ ᱪᱮᱠᱟᱜ ᱠᱟᱱᱟ ᱠᱚ ᱩᱱᱠᱩ ᱜᱮᱞᱮ ᱜᱚᱡ ᱠᱚᱣᱟ᱾ ᱟᱞᱮ ᱠᱚ ᱚᱱᱟ ᱤᱭᱟᱹ ᱫᱷᱟᱹᱨᱤᱡ ᱜᱮᱞᱮ ᱜᱚᱡ ᱠᱚᱣᱟ ᱢᱮᱱᱠᱮ ᱚᱱᱟ ᱦᱟᱹᱠᱩ ᱠᱟᱴᱠᱚᱢ ᱦᱤᱞᱳᱜ ᱜᱚᱴᱟ ᱵᱚᱪᱷᱚᱨ᱾ ᱟᱫᱚ ᱟᱹᱰᱤ ᱢᱚᱸᱡᱽ ᱜᱮ ᱱᱮᱥ ᱦᱚᱞᱮ ᱜᱚᱡ ᱞᱮᱫ ᱠᱚᱣᱟ ᱟᱭᱢᱟ ᱟᱭᱢᱟ ᱦᱩᱭ ᱞᱮᱱᱟ ᱚᱲᱟᱜ ᱚᱲᱟᱜ ᱵᱤᱪᱷᱟᱹ ᱢᱮᱱ ᱠᱮᱭᱟᱢ ᱯᱟᱥᱮᱡ ᱫᱩ ᱠᱮᱡᱤ ᱛᱤᱱ ᱠᱮᱡᱤ ᱟᱫᱚ ᱵᱟᱢ ᱪᱟᱵᱟ ᱫᱟᱲᱮᱭᱟᱠᱚᱣᱟ᱾ ᱛᱚ ᱟᱯᱮᱥᱮᱫ ᱪᱮᱫ ᱞᱮᱠᱟ ᱚᱱᱠᱟᱱᱟᱜ ᱡᱤᱱᱤᱥ ᱢᱮᱱᱟᱜ ᱟᱠᱟᱫᱟ ᱡᱮ ᱴᱚᱞᱟ ᱨᱮᱱ ᱦᱚᱲ ᱫᱚ ᱯᱩᱨᱟᱹ ᱯᱮ ᱡᱚᱢ ᱠᱚᱣᱟ ᱜᱚᱡ ᱠᱟ ᱠᱟᱛᱮᱫ
ᱦᱩᱸ ᱦᱩᱸ ᱦᱮᱸ ᱚᱱᱮ ᱚᱠᱟᱢ ᱞᱟᱹᱭ ᱠᱮᱫ ᱞᱮ ᱚᱱᱠᱟᱜᱮ ᱟᱞᱮ ᱨᱮᱦᱚᱸ ᱟᱞᱮ ᱟᱹᱛᱩ ᱨᱮ ᱱᱚᱝᱠᱟᱱ ᱟᱹᱛᱩ ᱨᱮᱱᱟᱜ ᱜᱟᱹᱰᱭᱟᱹ ᱢᱮᱱᱟᱜ ᱜᱮᱭᱟ ᱟᱨ ᱡᱚᱛᱚ ᱟᱛᱳ ᱨᱮᱜᱮᱧ ᱧᱮᱞ ᱵᱟᱲᱟ ᱠᱟᱫᱟ ᱟᱛᱳ ᱟᱹᱛᱩ ᱨᱮᱱᱟᱜ ᱟᱯᱱᱟᱨ ᱡᱚᱛᱚ ᱦᱚᱲᱟᱜ ᱜᱟᱹᱰᱭᱟᱹ ᱢᱤᱫᱴᱮᱱ ᱛᱟᱦᱮᱱᱟ ᱟᱨ ᱚᱱᱟᱨᱮ ᱦᱟᱹᱠᱩ ᱠᱚ ᱟᱲᱟᱜ ᱠᱟᱠᱚᱣᱟ ᱟᱨ ᱠᱷᱟᱥᱠᱟᱨ ᱚᱠᱟᱢ ᱢᱮᱱ ᱠᱮᱫ ᱦᱟᱹᱠᱩ ᱠᱟᱴᱠᱚᱢ ᱚᱠᱟ ᱥᱚᱦᱨᱟᱭ ᱨᱮᱱᱟᱜ ᱢᱤᱫ ᱫᱤᱱ ᱠᱟᱱ ᱩᱱ ᱦᱤᱞᱳᱜ ᱱᱚᱝᱠᱟ ᱠᱚ ᱥᱟᱵ ᱠᱚᱣᱟ ᱛᱚᱵᱮ ᱱᱚᱣᱟ ᱟᱵᱚᱣᱟᱜ ᱥᱟᱶᱛᱟ ᱨᱮ ᱥᱮ ᱟᱵᱚᱣᱟᱜ ᱱᱚᱣᱟ ᱥᱚᱢᱟᱡᱽ ᱨᱮ ᱱᱚᱝᱠᱟᱱ ᱡᱤᱱᱤᱥ ᱫᱚ ᱢᱮᱱᱟᱜ ᱜᱮᱭᱟ ᱦᱟᱸᱜ ᱟᱨ ᱟᱹᱰᱤ ᱱᱟᱯᱟᱭ ᱡᱤᱱᱤᱥ ᱠᱟᱱᱟ ᱮᱱᱛᱮᱫ ᱱᱚᱣᱟ ᱛᱮᱜᱮ ᱢᱤᱫᱴᱮᱱ ᱱᱚᱝᱠᱟ ᱡᱩᱢᱤᱫ ᱦᱚᱢ ᱧᱮᱞ ᱫᱟᱲᱮᱭᱟᱜᱼᱟ ᱱᱚᱣᱟ ᱨᱮ ᱨᱟᱹᱥᱠᱟᱹ ᱧᱟᱢᱚᱜᱼᱟ ᱥᱮ ᱨᱟᱹᱥᱠᱟᱹ ᱵᱩᱡᱷᱟᱹᱜᱼᱟ ᱩᱱ ᱚᱠᱛᱮ ᱡᱮ ᱡᱚᱛᱚ ᱦᱚᱲ ᱢᱤᱞᱟᱹᱣ ᱠᱟᱛᱮ ᱱᱚᱝᱠᱟ ᱦᱟᱹᱠᱩ ᱦᱟᱹᱠᱩ ᱠᱚᱢ ᱥᱟᱵ ᱠᱚᱣᱟ ᱥᱮ ᱡᱟᱦᱟᱱ ᱡᱤᱱᱤᱥᱮᱢ ᱪᱤᱠᱟᱹᱭᱟ ᱛᱚ ᱟᱹᱰᱤ ᱨᱟᱹᱥᱠᱟᱹ ᱵᱩᱡᱷᱟᱹᱜᱼᱟ ᱟᱨ ᱱᱮᱛᱟᱨ ᱫᱚᱦᱟᱸᱜ ᱚᱲᱟᱜ ᱠᱚ ᱵᱟᱹᱧ ᱪᱟᱞᱟᱣ ᱵᱟᱲᱟ ᱟᱠᱟᱱ ᱛᱮ ᱱᱚᱝᱠᱟ ᱵᱟᱦᱨᱮ ᱨᱮ ᱛᱟᱦᱮᱱ ᱦᱩᱭᱩᱜ ᱠᱟᱱ ᱛᱟᱦᱮᱸᱱᱟ ᱤᱱᱟᱹᱜ ᱵᱟᱹᱧ ᱥᱚᱸᱜᱮ ᱵᱟᱲᱟ ᱟᱠᱟᱱᱟᱜ ᱟᱨ ᱠᱟᱹᱴᱤᱡ ᱫᱤᱱ ᱛᱟᱦᱮᱸ ᱠᱟᱱᱟ ᱩᱱᱚᱠᱷᱚᱱ ᱵᱟᱠᱷᱟ ᱫᱚ ᱟᱹᱰᱤ ᱨᱟᱹᱥᱠᱟᱹ ᱠᱟᱛᱮᱫ ᱮᱠᱫᱚᱢ ᱡᱚᱛᱚ ᱦᱚᱲ ᱛᱮᱞᱮ ᱦᱟᱹᱠᱩ ᱠᱚᱞᱮ ᱥᱟᱵᱮᱫ ᱠᱚ ᱛᱟᱦᱮᱱᱟ ᱟᱨ ᱟᱹᱰᱤ ᱱᱟᱯᱟᱭ ᱵᱩᱡᱷᱟᱹᱜ ᱠᱟᱱ ᱛᱟᱦᱮᱱᱟ ᱛᱚᱵᱮ ᱟᱢ ᱪᱮᱫᱞᱮᱠᱟᱢ ᱚᱱᱠᱟ ᱡᱟᱦᱟᱱᱟᱜ ᱩᱭᱦᱟᱹᱨ ᱚᱱᱠᱟᱢ ᱫᱤᱥᱟᱹᱭᱟ ᱡᱮ ᱡᱚᱛᱚ ᱦᱚᱲ ᱛᱮᱯᱮ ᱥᱟᱵᱮᱫ ᱠᱚ ᱛᱟᱦᱮᱱᱟ ᱱᱚᱝᱠᱟᱱ ᱡᱤᱱᱤᱥ
ᱦᱮᱸ ᱠᱟᱹᱴᱤᱡ ᱨᱮ ᱤᱧ ᱫᱤᱥᱟᱹᱭᱟ ᱡᱚᱠᱷᱚᱱ ᱟᱞᱮ ᱚᱱᱟ ᱥᱟᱭᱨᱟ ᱠᱩᱧ ᱚᱰᱟᱨ ᱵᱟᱲᱟᱭᱮᱫ ᱠᱟᱱ ᱛᱟᱦᱮᱱᱟ ᱛᱚ ᱚᱱᱟ ᱴᱤᱯᱤᱱ ᱵᱟᱹᱴᱤ ᱛᱟᱦᱮᱸ ᱠᱟᱱᱟ ᱚᱱᱟᱛᱮ ᱠᱷᱟᱹᱞᱤᱧ ᱟᱹᱜᱩᱭᱮᱫ ᱠᱚ ᱛᱟᱦᱮᱱᱟ ᱟᱨ ᱟᱹᱰᱤ ᱨᱟᱹᱥᱠᱟᱹ ᱦᱩᱭᱱᱟ ᱜᱟᱛᱮ ᱜᱩᱞᱟ ᱛᱟᱦᱮᱸ ᱠᱟᱱᱟ ᱡᱮ ᱟᱸᱰᱮ ᱱᱟᱰᱮ ᱪᱟᱞᱟᱜ ᱢᱮ ᱦᱟᱸᱰᱮ ᱦᱟᱸᱰᱮ ᱪᱟᱞᱟᱜ ᱢᱮ ᱱᱚᱰᱮ ᱪᱟᱞᱟᱜ ᱢᱮ ᱫᱟᱬᱟ ᱵᱟᱲᱟᱭ ᱢᱮ ᱫᱤᱱ ᱢᱟᱱ ᱵᱟᱨ ᱯᱤᱴᱷᱟᱹᱣ ᱚᱰᱟᱣ ᱠᱟᱜ ᱢᱮ ᱟᱸᱰᱮ ᱢᱤᱫ ᱫᱚᱢ ᱩᱭᱩᱜ ᱧᱚᱜ ᱢᱮ ᱱᱚᱸᱰᱮ ᱩᱭᱩᱝ ᱧᱚᱜᱽ ᱢᱮ ᱛᱤᱱᱟᱹᱜ ᱜᱟᱱ ᱠᱚ ᱦᱩᱭᱱᱟ ᱵᱟᱠᱚ ᱦᱩᱭᱱᱟ ᱛᱚ ᱜᱚᱴᱟ ᱫᱤᱱ ᱱᱚᱝᱠᱟ ᱫᱟᱬᱟ ᱵᱟᱲᱟᱭ ᱦᱩᱭᱩᱜ ᱠᱟᱱ ᱛᱟᱦᱮᱱᱟ ᱫᱤᱱ ᱢᱟᱱ ᱟᱢ ᱫᱚ ᱵᱟᱹᱭᱦᱟᱹᱲ ᱨᱮᱜᱮ ᱛᱟᱦᱮᱱᱟ ᱩᱱ ᱥᱚᱢᱚᱭ ᱜᱤᱫᱽᱨᱟᱹ ᱥᱚᱢᱚᱭ ᱫᱚ ᱦᱟᱱᱟ ᱪᱮᱫ ᱠᱚᱪᱚᱝ ᱪᱮᱠᱟᱹᱭ ᱦᱩᱭᱩᱜ ᱠᱟᱱ ᱛᱟᱦᱮᱱᱟ ᱵᱚᱞᱮ ᱪᱮᱫ ᱠᱚ ᱨᱮᱭᱟᱜ ᱠᱩᱥᱤᱜ ᱚᱱᱟᱜᱮ ᱪᱮᱠᱟᱹᱭ ᱢᱮ ᱟᱨ ᱟᱹᱰᱤ ᱨᱟᱹᱥᱠᱟᱹ ᱵᱩᱡᱷᱟᱹᱜ ᱠᱟᱱ ᱛᱟᱦᱮᱸᱱᱟ ᱛᱚ ᱟᱯᱮ ᱥᱮᱫ ᱪᱮᱫ ᱚᱱᱠᱟ ᱡᱟᱦᱟᱱᱟᱜ ᱮᱢ ᱪᱤᱠᱟ ᱵᱟᱲᱟ ᱟᱠᱟᱜᱼᱟ ᱡᱮ ᱟᱢ ᱜᱟᱛᱮ ᱠᱚ ᱥᱚᱸᱜᱮ ᱛᱮ ᱟᱢ
ᱮᱠᱟᱞᱠᱟ ᱦᱮᱸ ᱱᱚᱝᱠᱟ ᱫᱚ ᱟᱭᱢᱟ ᱦᱩᱭ ᱵᱟᱲᱟ ᱟᱠᱟᱱ ᱜᱮᱭᱟ ᱟᱨ ᱚᱠᱟᱢ ᱫᱤᱥᱟ ᱦᱚᱹᱪᱚ ᱠᱤᱫᱤᱧᱟ ᱢᱤᱫᱴᱮᱱ ᱚᱱᱠᱟ ᱠᱟᱹᱴᱤᱡ ᱨᱮᱱᱟᱜ ᱜᱟᱛᱮ ᱠᱚ ᱥᱚᱸᱜᱮ ᱛᱮ ᱚᱱᱟ ᱫᱚ ᱡᱚᱠᱷᱚᱱ ᱱᱚᱣᱟ ᱦᱟᱹᱠᱩ ᱠᱟᱴᱠᱚᱢ ᱦᱤᱞᱳᱜ ᱚᱠᱟ ᱟᱛᱳ ᱨᱮᱱᱟᱜ ᱜᱟᱹᱰᱭᱟᱹ ᱨᱮ ᱦᱟᱹᱠᱩ ᱠᱚᱞᱮ ᱜᱚᱡᱮᱫ ᱠᱚ ᱛᱟᱦᱮᱱᱟ ᱟᱫᱚ ᱠᱟᱹᱴᱤᱡ ᱠᱟᱹᱴᱤᱡ ᱜᱤᱫᱽᱨᱟᱹ ᱪᱮᱫ ᱞᱮ ᱪᱤᱠᱟᱹᱭᱟ ᱢᱚᱛᱞᱚᱵ ᱦᱟᱹᱠᱩᱞᱮ ᱠᱩᱢᱵᱽᱲᱩᱭᱮᱫ ᱠᱚ ᱛᱟᱦᱮᱱᱟ ᱦᱟᱹᱠᱩ ᱠᱩᱢᱵᱽᱲᱩ ᱫᱚ ᱢᱟᱱᱮ ᱩᱠᱩᱭᱮᱫ ᱠᱚ ᱛᱟᱦᱮᱱᱟᱞᱮ ᱢᱤᱫ ᱵᱟᱨ ᱱᱚᱝᱠᱟ ᱡᱮᱢᱚᱱ ᱡᱟᱹᱥᱛᱤᱛᱮ ᱤᱧᱟᱹᱜ ᱥᱮ ᱡᱚᱛᱚ ᱦᱚᱲ ᱱᱚᱝᱠᱟ ᱥᱟᱵ ᱠᱟᱛᱮᱫ ᱴᱷᱮᱢᱟᱭᱮᱢ ᱚᱠᱟᱴᱷᱮᱱ ᱥᱮ ᱡᱟᱦᱟᱸᱴᱷᱮᱜ ᱜᱮ ᱟᱞᱟᱜᱽ ᱨᱮ ᱫᱚᱦᱚᱭᱮᱢ ᱛᱚ ᱱᱚᱜᱼᱚ ᱱᱤᱭᱟᱹᱧ ᱫᱤᱥᱟᱹᱭᱟ ᱩᱠᱩ ᱵᱟᱲᱟᱭᱮᱫ ᱠᱚ ᱛᱟᱦᱮᱱᱟᱞᱮ ᱛᱚ ᱟᱢᱦᱚᱸ ᱡᱟᱦᱟᱱᱟᱜ ᱱᱚᱝᱠᱟᱢ ᱫᱤᱥᱟᱹᱭᱟ ᱡᱮ ᱟᱞᱟᱜᱽ ᱛᱮᱯᱮ ᱩᱠᱩ ᱵᱟᱲᱟ ᱠᱚᱣᱟ ᱥᱮ ᱚᱱᱠᱟ ᱫᱚᱦᱚ ᱵᱚᱞᱮ
ᱦᱮᱸ ᱚᱱᱠᱟᱱᱟᱜ ᱫᱚ ᱡᱟᱦᱟᱱᱟᱜ ᱫᱚ ᱵᱟᱹᱱᱩᱜᱼᱟ ᱟᱫᱚ ᱢᱤᱫ ᱫᱷᱟᱣ ᱚᱱᱠᱟᱧ ᱫᱤᱥᱟᱹ ᱡᱮ ᱜᱟᱰᱟ ᱨᱮ ᱦᱟᱫᱟ ᱫᱚᱠᱚ ᱟᱸᱡᱤᱫ ᱪᱟᱵᱟᱣ ᱟᱠᱟᱫᱣᱟ ᱛᱷᱚᱲᱟ ᱜᱟᱱ ᱥᱟᱨᱮᱡ ᱠᱟᱱ ᱛᱟᱦᱮᱱᱟ ᱟᱫᱚ ᱠᱩᱲᱵᱤ ᱟᱹᱰᱤ ᱡᱟᱹᱥᱛᱤ ᱢᱮᱱᱟᱜᱼᱟ ᱟᱞᱮ ᱥᱮᱫ ᱫᱚ ᱜᱟᱡᱟᱲ ᱨᱮᱫᱚ ᱟᱫᱚ ᱚᱱᱠᱟ ᱥᱚᱢᱚᱭ ᱦᱩᱭᱱᱟ ᱡᱮ ᱚᱸᱰᱮ ᱚᱱᱟ ᱫᱚ ᱫᱟᱜ ᱠᱚ ᱟᱸᱡᱮᱫ ᱠᱮᱫᱟ ᱟᱫᱚ ᱚᱸᱰᱮ ᱫᱚ ᱟᱥᱩᱞ ᱦᱟᱹᱠᱩ ᱥᱟᱨᱮᱡ ᱛᱟᱦᱮᱱᱟ ᱚᱠᱟ ᱦᱚᱸᱠᱚ ᱦᱮᱡ ᱞᱮᱱᱟ ᱚᱠᱚᱭ ᱜᱟᱹᱰᱤ ᱦᱚᱸᱠᱚ ᱫᱟᱹᱲ ᱞᱮᱫᱟ ᱚᱱᱟ ᱫᱚ ᱵᱟᱹᱧ ᱵᱟᱲᱟᱭ ᱞᱟᱹᱭ ᱜᱮᱭᱟ ᱯᱚᱸᱰᱮ ᱫᱚ ᱯᱩᱨᱟᱹ ᱠᱚ ᱥᱟᱨᱮᱡᱮᱫ ᱠᱟᱱ ᱛᱟᱦᱮᱱᱟ ᱡᱚᱛᱚ ᱦᱚᱲᱞᱮ ᱪᱟᱞᱟᱜ ᱠᱟᱱ ᱛᱟᱦᱮᱱᱟ ᱟᱫᱚ ᱵᱩᱡᱷᱟᱹᱣ ᱠᱮᱫᱟ ᱱᱚᱰᱮ ᱟᱹᱥᱩᱞ ᱦᱟᱸᱠᱩ ᱢᱮᱱᱟᱜ ᱠᱚᱣᱟ ᱛᱟᱯᱟᱱ ᱵᱤᱱ ᱥᱟᱵ ᱡᱚᱱᱟᱜ ᱢᱮ ᱵᱳᱣᱟᱲ ᱠᱚ ᱟᱹᱥᱩᱞ ᱦᱟᱹᱠᱩ ᱪᱤᱞᱤ ᱠᱚᱣᱟ ᱟᱭᱢᱟ ᱰᱷᱮᱨ ᱢᱚᱸᱡᱽ ᱦᱚᱨᱚ ᱠᱚᱦᱚᱸ ᱧᱟᱢᱚᱜ ᱠᱟᱱ ᱛᱟᱦᱮᱱᱟ ᱛᱚ ᱟᱹᱰᱤ ᱨᱟᱹᱥᱠᱟᱹ ᱩᱱ ᱥᱚᱢᱚᱭ ᱵᱚᱞᱮ ᱡᱚᱛᱚ ᱛᱚ ᱦᱚᱲ ᱚᱸᱰᱮ ᱟᱹᱰᱤ ᱵᱷᱤᱲ ᱛᱟᱦᱮᱸ ᱠᱟᱱᱟ ᱟᱫᱚ ᱤᱧᱦᱚᱸ ᱟᱭᱢᱟ ᱰᱷᱮᱨ ᱦᱟᱹᱠᱩᱧ ᱥᱟᱵ ᱞᱮᱫ ᱠᱚᱣᱟ ᱩᱱᱦᱤᱞᱳᱜ ᱯᱚᱭᱥᱟ ᱠᱚ ᱛᱟᱦᱮᱸ ᱠᱟᱱᱟ ᱛᱤᱱ ᱠᱮᱡᱤ ᱜᱟᱱᱟᱹᱠᱩᱧ ᱥᱟᱵ ᱞᱮᱫ ᱠᱚᱣᱟ ᱦᱚᱲᱚ ᱦᱚᱲᱚ ᱟᱨ ᱠᱚᱢ ᱜᱮᱞᱮ ᱛᱟᱦᱮᱸ ᱠᱟᱱᱟ ᱦᱚᱲ ᱫᱚ ᱟᱫᱚ ᱵᱟᱞᱮ ᱞᱟᱹᱭ ᱟᱠᱚ ᱠᱟᱱᱟ ᱚᱠᱚᱭ ᱦᱚᱸ ᱵᱚᱞᱮ ᱱᱚᱰᱮ ᱦᱟᱸᱥᱩ ᱠᱚ ᱧᱟᱢᱚᱜ ᱠᱟᱱ ᱢᱮᱱᱛᱮ ᱛᱚ ᱚᱱᱟᱛᱮ ᱰᱤᱰᱮᱞ ᱞᱮ ᱥᱟᱵ ᱵᱟᱲᱟ ᱠᱮᱫ ᱠᱚᱣᱟ ᱟᱨ ᱟᱹᱰᱤ ᱨᱟᱹᱥᱠᱟᱹ ᱟᱞᱮ ᱵᱩᱡᱷᱟᱹᱣ ᱠᱮᱫᱟ ᱡᱮ ᱰᱷᱮᱨ ᱰᱷᱮᱨ ᱠᱚ ᱦᱩᱭᱮᱱ ᱛᱟᱞᱮᱭᱟ ᱟᱫᱚ ᱚᱱᱮ ᱚᱱᱠᱟᱱᱟᱜ ᱠᱟᱛᱷᱟ ᱫᱤᱥᱟᱹ ᱦᱩᱭ ᱠᱟᱱᱟ ᱟᱫᱚ ᱟᱢ ᱥᱮᱫ ᱠᱷᱚᱱ ᱡᱩᱫᱤ ᱚᱱᱠᱟ ᱢᱮᱱᱟᱜ ᱠᱷᱟᱡ ᱡᱮ ᱟᱢ ᱵᱤᱱ ᱦᱚᱸ ᱦᱟᱹᱠᱩᱢ ᱥᱟᱵ ᱞᱟᱜᱟᱣ ᱠᱫ ᱠᱚᱣᱟ ᱩᱱᱟᱹᱜ ᱰᱷᱮᱨ ᱟᱨ ᱟᱯᱮ ᱢᱚᱛᱚ ᱯᱮ ᱛᱟᱦᱮᱸ ᱠᱟᱱᱟ ᱚᱱᱠᱟᱱᱟᱜ ᱥᱚᱢᱚᱭ ᱨᱮ ᱟᱹᱥᱩᱞ ᱦᱟᱹᱠᱩ ᱠᱚ
ᱦᱮᱸ ᱱᱚᱜ-ᱚ ᱱᱚᱝᱠᱟ ᱚᱠᱛᱮ ᱫᱚ ᱟᱹᱰᱤ ᱱᱟᱯᱟᱭ ᱵᱩᱡᱷᱟᱹᱜ-ᱟ ᱡᱚᱠᱷᱚᱱ ᱟᱢ ᱱᱚᱝᱠᱟ ᱦᱟᱸᱠᱩ ᱠᱚᱢ ᱧᱟᱢ ᱠᱚᱣᱟ ᱟᱨ ᱠᱚᱢ ᱦᱚᱲ ᱯᱮ ᱛᱟᱦᱮᱱᱟ ᱟᱨ ᱡᱟᱹᱥᱛᱤ ᱡᱤᱱᱤᱥ ᱥᱮ ᱡᱟᱹᱥᱛᱤ ᱦᱟᱹᱠᱚᱢ ᱧᱟᱢ ᱠᱚᱣᱟ ᱛᱚ ᱟᱹᱰᱤ ᱨᱟᱹᱥᱠᱟᱹ ᱵᱩᱡᱷᱟᱹᱜ-ᱟ ᱮᱱᱛᱮ ᱡᱚᱛᱚ ᱦᱚᱲ ᱡᱟᱹᱥᱛᱤ ᱡᱟᱹᱥᱛᱤ ᱦᱩᱭᱩᱜ ᱛᱟᱯᱮᱭᱟ ᱟᱨ ᱱᱚᱝᱠᱟᱧ ᱫᱤᱥᱟᱹ ᱞᱮᱠᱷᱟᱡ ᱫᱚ ᱱᱚᱝᱠᱟ ᱦᱩᱭ ᱵᱟᱲᱟ ᱟᱠᱟᱱ ᱜᱮᱭᱟ ᱚᱱᱟ ᱫᱚ, ᱟ. ᱛᱩ ᱜᱟᱰᱭᱟ. ᱨᱮᱭᱟᱜ ᱫᱚ ᱵᱟᱝ ᱢᱤᱫᱴᱮᱱ ᱮᱴᱟᱜ ᱦᱚᱲᱟᱜ ᱜᱟᱹᱰᱭᱟᱹ ᱢᱤᱫ ᱮᱴᱟᱜ ᱜᱳᱥᱴᱤ ᱨᱮᱱᱟᱜ ᱜᱟᱹᱰᱭᱟᱹ ᱛᱟᱦᱮᱸ ᱠᱟᱱᱟ ᱟᱫᱚ ᱱᱚᱶᱟ ᱫᱟᱜ ᱫᱤᱱ ᱜᱤ ᱛᱟᱦᱮᱸ ᱠᱟᱱᱟ ᱟᱫᱚ ᱫᱟᱜ ᱠᱷᱟᱹᱛᱤᱨ ᱛᱮ ᱯᱟᱥᱮᱡ ᱚᱱᱟ ᱜᱟᱹᱰᱭᱟᱹᱫᱚ ᱰᱩᱵᱟᱹ ᱞᱮᱱᱟ ᱰᱩᱵᱟᱹ ᱠᱷᱟᱹᱛᱤᱨ ᱛᱮ ᱟᱠᱚ ᱟᱹᱥᱩᱞ ᱦᱟᱹᱠᱩ ᱠᱚ ᱩᱰᱩᱝ ᱞᱮᱱᱟ ᱛᱚ ᱫᱟᱹᱲ ᱞᱮᱫᱟ ᱠᱚ ᱟᱫᱚ ᱫᱟᱹᱲ ᱠᱷᱟᱹᱛᱤᱨ ᱛᱮ ᱢᱤᱫᱴᱮᱱ ᱠᱷᱮᱛ ᱛᱟᱦᱮᱸ ᱠᱟᱱᱟ ᱚᱱᱟᱨᱮ ᱟᱭᱢᱟ ᱦᱟᱹᱠᱩ ᱠᱚ ᱢᱚᱛᱞᱚᱵ ᱵᱟᱨᱦᱮ ᱟᱠᱟᱱ ᱛᱟᱦᱮᱱᱟ ᱟᱨ ᱛᱚ ᱚᱱᱟ ᱦᱟᱹᱠᱩ ᱜᱮᱞᱮᱧ ᱢᱚᱛᱞᱚᱵ ᱧᱟᱢ ᱞᱮᱫ, ᱵᱟᱸ ᱟᱹᱰᱤ ᱡᱟᱹᱥᱛᱤ ᱟᱫᱚ ᱵᱟᱞᱮ ᱞᱟᱹᱭ ᱵᱟᱲᱟᱣᱟᱫ ᱠᱚᱣᱟ ᱵᱚᱞᱮ ᱟᱯᱮ ᱨᱮᱱ ᱦᱟᱹᱠᱩ ᱟᱠᱟ ᱠᱚ ᱩᱰᱩᱝ ᱟᱠᱟᱱᱟ? ᱥᱮ ᱪᱤᱠᱟᱣ ᱟᱠᱟᱱᱟ! ᱮᱱᱛᱮᱢ ᱞᱟᱹᱭᱟᱭ ᱠᱷᱟᱡ ᱢᱟ, ᱠᱚ ᱠᱚᱭ ᱢᱮᱭᱟ ᱥᱮ ᱡᱟᱦᱟᱱᱟᱜ ᱢᱮᱛᱟᱣ ᱫᱟᱲᱮᱭᱟᱢᱟ ᱠᱩᱢᱵᱽᱲᱩ ᱠᱟᱫᱮ ᱯᱮ ᱥᱮ ᱪᱮᱠᱟ? ᱟᱫᱚ ᱟᱹᱰᱤ ᱨᱮ ᱢᱚᱛᱞᱚᱵ ᱪᱟᱞᱟᱣ ᱦᱩᱭ ᱞᱮᱱᱟ, ᱴᱟᱺᱰᱤ ᱛᱮ ᱪᱟᱞᱟᱣ ᱪᱟᱞᱟᱣ ᱟᱫᱚ ᱩᱱ ᱡᱚᱠᱷᱟᱡ ᱜᱮᱞᱮ ᱧᱟᱢ ᱵᱟᱲᱟ ᱞᱮᱫ ᱠᱚᱣᱟ ᱟᱫᱚ ᱚᱱᱠᱟ ᱜᱮ ᱥᱟᱵ ᱵᱟᱲᱟ ᱠᱮᱫ ᱯᱟᱣ ᱞᱮ ᱟᱹᱜᱩ ᱵᱟᱲᱟ ᱠᱮᱫ ᱠᱚᱣᱟᱞᱮ ᱟᱹᱰᱤ ᱱᱟᱯᱟᱭ ᱵᱩᱡᱷᱟᱹᱣᱱᱟ ᱟᱹᱰᱤ ᱨᱟᱹᱥᱠᱟᱹ, ᱠᱟᱹ ᱵᱩᱡᱷᱟᱹᱣ ᱮᱱᱟ, ᱛᱚ ᱚᱱᱮ ᱚᱱᱠᱟ ᱟᱨ ᱟᱞᱮᱥᱮᱫ ᱢᱟ ᱱᱚᱝᱠᱟ ᱦᱟᱹᱠᱩ ᱥᱟᱶ ᱛᱮ ᱱᱚᱝᱠᱟ ᱨᱚᱠᱚᱡ ᱦᱚᱸᱠᱚ ᱦᱟᱞᱟᱝ ᱠᱚᱣᱟ, ᱨᱚᱠᱚᱡ ᱠᱚ ᱡᱷᱤᱱᱩᱠ ᱠᱚ, ᱟᱨ ᱟᱭᱢᱟ ᱞᱮᱠᱟᱱ ᱱᱚᱝᱠᱟᱱ ᱡᱤᱱᱤᱥ ᱠᱚ ᱧᱟᱢᱚᱜ-ᱟ᱾ ᱛᱚᱵᱮ ᱟᱯᱮᱥᱮᱫ ᱱᱚᱝᱠᱟ ᱨᱚᱠᱚᱡ ᱠᱚᱯᱮ ᱡᱚᱢ ᱠᱚᱣᱟ ᱥᱮ ᱵᱟᱝ? ᱦᱟᱸᱜ᱾ ᱟᱨ ᱦᱟᱞᱟᱝ ᱠᱚ ᱜᱮᱭᱟ ᱯᱮ ᱦᱟᱸᱜ᱾
ᱮᱸᱻ ᱟᱞᱮ ᱥᱮᱫ ᱡᱚᱠᱷᱚᱱᱮᱢ ᱧᱮᱞᱟ ᱛᱚ ᱚᱱᱮᱧ ᱞᱟᱹᱭ ᱠᱮᱫ ᱟᱹᱰᱤ ᱞᱟᱹᱴᱩ ᱜᱟᱹᱰᱭᱟᱹ ᱢᱮᱱᱟᱜ-ᱟ᱾ ᱛᱚ ᱚᱸᱰᱮ ᱫᱚ ᱡᱚᱛᱚ ᱢᱮᱱᱟᱜ ᱠᱚᱣᱟ, ᱤᱪᱟᱹᱜ ᱦᱟᱹᱠᱩ ᱢᱮᱱᱟᱜ ᱠᱚᱣᱟ, ᱨᱚᱠᱚᱡ ᱦᱮᱱᱟᱜ ᱠᱚᱣᱟ, ᱡᱷᱤᱱᱩᱠ ᱦᱮᱱᱟᱜ ᱠᱚᱣᱟ ᱾ ᱟᱫᱚ ᱚᱸᱰᱮ ᱫᱚ ᱟᱹᱰᱤ ᱢᱚᱸᱡᱽ ᱜᱮᱭᱟ, ᱡᱮ ᱡᱟᱦᱟᱱᱟᱜ ᱜᱮ ᱟᱢ ᱡᱚᱠᱷᱚᱱ ᱩᱛᱩ ᱵᱟᱝ ᱠᱩᱞᱟᱹᱜ ᱠᱟᱱ ᱛᱟᱢᱟ ᱚᱸᱰᱮ ᱪᱟᱞᱟᱜ ᱢᱮ, ᱟᱨ ᱨᱚᱠᱚᱡ ᱦᱚᱢ ᱦᱟᱸᱞᱟᱝ ᱟᱹᱜᱩ ᱫᱟᱲᱮᱭᱟᱠᱚᱣᱟ ᱡᱷᱤᱱᱩᱠ ᱦᱚᱢ ᱦᱟᱞᱟᱝ ᱟᱹᱜᱩ ᱫᱟᱲᱮᱭᱟᱠᱚᱣᱟ ᱾ ᱢᱤᱫ ᱫᱚᱢ ᱢᱮᱢ ᱜᱚᱴᱟ ᱵᱮᱲᱦᱟᱢ ᱟᱹᱪᱩᱨ ᱞᱮᱱᱠᱷᱟᱱ ᱟᱢ ᱟᱭᱢᱟᱢ ᱧᱟᱢ ᱠᱚᱣᱟ, ᱛᱚ ᱱᱚᱜ-ᱣᱟ ᱜᱮ ᱚᱱᱟ, ᱱᱟᱹᱜ ᱢᱚᱡᱽ ᱤᱧ ᱟᱹᱭᱠᱟᱹᱣᱟ ᱟᱨ ᱟᱞᱮ ᱟᱹᱛᱩ ᱨᱮᱫᱚ ᱡᱮ ᱱᱚᱣᱟᱜᱮ ᱢᱚᱡᱽ ᱥᱮ ᱤᱧ ᱵᱟᱵᱟ ᱦᱚᱸ ᱚᱸᱰᱮ ᱪᱟᱞᱟᱣ ᱵᱟᱲᱟᱜ ᱠᱟᱱ ᱛᱟᱦᱟᱸᱱᱟ ᱤᱪᱟᱹᱜ ᱠᱚ ᱡᱷᱟᱹᱞᱤ ᱵᱟᱲᱟᱭᱮᱫ ᱠᱚ ᱛᱟᱦᱮᱱᱟ ᱚᱱᱟ ᱡᱷᱟᱹᱞᱤ ᱛᱮ, ᱟᱨ ᱟᱹᱜᱩᱭᱮᱫ ᱠᱚ ᱛᱟᱦᱮᱱᱟ ᱟᱨ, ᱡᱚᱢ ᱦᱩᱭᱩᱜ ᱠᱟᱱ ᱛᱟᱸᱦᱮ ᱠᱟᱱᱟ, ᱟ. ᱰᱤ ᱢᱚᱸᱡᱽ ᱵᱩᱡᱷᱟᱹᱜ ᱠᱟᱱ ᱛᱟᱸᱦᱮ ᱠᱟᱱᱟ, ᱡᱟ ᱜᱮ ᱟᱹᱜᱩ ᱠᱚᱣᱟ᱾ ᱪᱮᱫ ᱠᱚ ᱛᱷᱚᱲᱟ ᱜᱟᱱᱮᱢ ᱟᱹᱜᱩ ᱞᱮᱠᱟᱱ ᱟᱹᱰᱤ ᱢᱚᱡᱽ ᱠᱚ ᱵᱩᱡᱷᱟ. ᱜᱼᱟ ᱩᱱᱠᱩᱫᱚ, ᱟᱫᱚ ᱱᱤᱭᱟᱹ ᱫᱚᱢᱟᱹᱧᱼᱼ ᱪᱟᱞᱟᱣ ᱵᱟᱲᱟ ᱞᱮᱱᱟ ᱡᱚᱢ ᱵᱟᱲᱟ ᱦᱩᱭ ᱞᱮᱱ ᱜᱮᱭᱟ ᱵᱟᱨᱭᱟ ᱯᱮᱭᱟ, ᱟᱫᱚ ᱟᱹᱰᱤ ᱢᱚᱡᱽ ᱵᱩᱡᱷᱟᱹᱜ ᱠᱟᱱ ᱛᱟᱦᱮᱱᱟ ᱥᱤᱵᱤᱞ ᱟᱨ ᱢᱮᱱ ᱠᱮᱭᱟᱢ ᱵᱚᱞᱮ ᱡᱟᱦᱟᱸ ᱛᱤᱥ ᱜᱮ ᱚᱸᱰᱮᱢ ᱪᱟᱞᱟᱜ-ᱟ ᱾ ᱛᱚ ᱵᱚᱞᱮ ᱡᱟᱦᱟᱱᱟᱜ ᱟᱹᱛᱩ ᱛᱮ ᱡᱩᱫᱤᱢ ᱢᱮᱱᱟ ᱛᱚ ᱡᱚᱜᱟᱲᱛᱚ ᱚᱸᱰᱮᱢ ᱡᱚᱜᱟᱲ ᱫᱟᱲᱮᱭᱟᱜ-ᱟ᱾ ᱢᱮᱱ ᱠᱮᱭᱟᱢ ᱚᱸᱰᱮ ᱨᱚᱠᱚᱡ ᱮᱢ ᱦᱟᱞᱟᱝ ᱫᱟᱲᱮ ᱭᱟᱠᱚᱣᱟ ᱾ ᱟᱨ ᱡᱷᱤᱱᱩᱠ ᱠᱠ ᱤᱪᱟᱹᱜ ᱠᱚ ᱟᱨ ᱠᱟᱹᱴᱤᱡ ᱢᱟᱹᱴᱤᱡ ᱦᱟᱹᱠᱩ ᱠᱚ ᱟᱨ ᱞᱟᱹᱴᱩ ᱦᱟᱹᱠᱩ ᱦᱚᱸ ᱢᱮᱱᱟᱜ ᱜᱮᱭᱟ ᱩᱱᱠᱩ ᱫᱚ ᱵᱟᱝ ᱡᱷᱟᱹᱞᱤ ᱫᱟᱲᱮᱭᱟᱭᱟ᱾ ᱟᱲᱮ ᱥᱮᱫ ᱫᱚ ᱵᱟᱠᱚ ᱦᱤᱡᱩᱜ-ᱟ, ᱟᱯᱮᱥᱮᱫ ᱚᱱᱠᱟᱱᱟᱜ ᱜᱟᱹᱰᱭᱟᱹ ᱢᱮᱱᱟᱜ-ᱟ, ᱡᱮ ᱡᱟᱦᱟᱱᱟᱜ ᱚᱱᱠᱟᱱᱟᱜ ᱠᱷᱩᱞᱟᱹᱣ ᱦᱩᱭᱩᱜᱼᱟ ᱡᱚᱢ ᱧᱩ ᱠᱚᱜᱮ,
ᱦᱮᱸ ᱟᱞᱮᱥᱮᱫ ᱚᱱᱠᱟ ᱟᱭᱢᱟ ᱜᱟᱹᱰᱭᱟᱹ ᱜᱮ ᱢᱮᱱᱟᱜ-ᱟ ᱟᱨ ᱡᱚᱛᱚ ᱜᱟᱹᱰᱭᱟᱹ ᱨᱮᱜᱤ ᱱᱚᱝ ᱚᱠᱟᱱ ᱦᱟᱹᱠᱩ ᱠᱚᱢ ᱧᱟᱢ ᱠᱚᱣᱟ ᱥᱮ ᱨᱚᱠᱚᱡ ᱠᱚ ᱡᱷᱤᱱᱩᱠ ᱠᱚᱫᱚᱢ ᱧᱟᱢ ᱠᱚᱜᱮᱭᱟ᱾ ᱟᱹᱰᱤ ᱱᱟᱯᱟᱭ ᱵᱩᱡᱷᱟᱹᱜᱼᱟ, ᱡᱚᱛᱚ ᱦᱚᱲ ᱥᱟᱶᱛᱮ, ᱥᱚᱸᱜᱮᱛᱮ ᱢᱤᱞᱟᱹᱣ ᱠᱟᱛᱮᱜ, ᱱᱚᱝᱠᱟ ᱨᱚᱠᱚᱡ ᱦᱟᱞᱟᱝ ᱠᱚ ᱪᱟᱞᱟᱜ-ᱟ᱾ ᱥᱮᱧ ᱦᱚᱧ ᱪᱟᱞᱟᱣ ᱵᱟᱲᱟ ᱟᱠᱟᱱ ᱜᱮᱭᱟ, ᱟᱫᱚ ᱨᱚᱠᱚᱡ ᱦᱟᱞᱟᱝ ᱡᱚᱠᱷᱟᱡ ᱱᱚᱝᱠᱟᱧ ᱟᱹᱭᱠᱟᱹᱣ ᱵᱟᱲᱟ ᱟᱠᱟᱫᱟ, ᱡᱟᱸᱜᱟ ᱠᱚᱨᱮ ᱵᱟᱵᱟᱫ ᱢᱮᱭᱟ ᱥᱮ ᱪᱮᱫ ᱪᱚ ᱱᱚᱝᱠᱟ ᱯᱟᱸᱠ ᱵᱟᱹᱭᱥᱟᱹᱣ ᱟᱢᱟ ᱥᱮ ᱪᱮᱫ? ᱪᱮᱫ ᱠᱚ ᱪᱚ ᱱᱚᱣᱟ ᱫᱚ ᱵᱟᱹᱧ ᱵᱩᱡᱷᱟᱹᱣ ᱠᱟᱫᱟ ᱦᱟᱸᱜ ᱛᱚᱵᱮ ᱟᱯᱮ ᱱᱚᱝᱠᱟ, ᱠᱚᱡ ᱦᱟᱞᱟᱝ ᱡᱚᱠᱷᱟᱱ ᱱᱚᱝᱠᱟ ᱡᱟᱦᱱᱟᱜ ᱨᱟᱠᱟᱵ ᱵᱟᱲᱟ ᱟᱠᱟᱫ ᱢᱮᱭᱟ ᱛᱤ ᱠᱚᱨᱮ ᱥᱮ ᱡᱟᱸᱜᱟ ᱠᱚᱨᱮ, ᱚᱱᱟ ᱫᱚ ᱪᱮᱫ ᱠᱟᱱᱟ? ᱚᱱᱟᱢ ᱵᱟᱲᱟᱭ ᱠᱷᱟᱡ ᱦᱟᱸᱜ ᱚᱱᱟ ᱵᱟᱵᱚᱫ ᱛᱮ ᱞᱟᱹᱭ ᱢᱮ ᱦᱟᱸ ᱪᱮᱫ?
ᱦᱮᱸ ᱡᱟᱦᱟᱱᱟᱜ ᱫᱚ ᱚᱱᱠᱟ ᱫᱚ ᱱᱤᱛ ᱦᱟᱵᱤᱡ ᱵᱟᱝ ᱨᱟᱠᱟᱵ ᱠᱟᱹᱫᱤᱧᱟ ᱾ ᱟᱫᱚ ᱡᱚᱠᱷᱚᱱ ᱦᱟᱸᱜ ᱤᱧ ᱫᱚᱧ ᱪᱟᱞᱟᱜᱼᱟ ᱫᱟᱜ ᱨᱮ, ᱟᱫᱚ ᱚᱱᱟᱫᱚ ᱚᱠᱟᱧ ᱵᱟᱰᱟᱭᱟ ᱡᱮ, ᱚᱱᱟ ᱫᱟᱜ ᱨᱮ ᱡᱚᱠᱷᱚᱱ ᱵᱳᱞᱚ ᱼᱟ ᱛᱚ ᱫᱟᱜ ᱨᱮ ᱫᱷᱚᱲᱟ-ᱫᱷᱚᱲᱟ ᱜᱷᱟ. ᱱᱢᱟᱱ ᱵᱚᱞᱮ ᱢᱮᱱᱠᱮᱭᱟ ᱾ ᱚᱱᱟ ᱡᱟᱸᱜᱟ ᱨᱮ ᱦᱤᱡᱩᱜᱼᱟ, ᱛᱚ ᱪᱚᱠᱲᱟ ᱪᱩᱠᱲᱩ ᱪᱟᱵᱟᱼᱟ, ᱥᱮᱢ ᱢᱮᱱ ᱠᱮᱭᱟ ᱵᱟᱞᱮ ᱪᱟᱟᱜᱼᱟ, ᱚᱱᱠᱟ ᱠᱚ ᱢᱮᱱᱟ ᱦᱚᱲ ᱫᱚ᱾